ᱦᱟᱞᱳ
ᱦᱮᱸ ᱦᱟᱞᱳ ᱡᱚᱦᱟᱨ ᱜᱮ
ᱡᱚᱦᱟᱨ ᱜᱮ
ᱦᱮᱸ
ᱪᱮᱫ ᱞᱮᱠᱟ ᱢᱮᱱᱟᱜ ᱢᱮᱭᱟ?
ᱦᱮᱸ ᱢᱚᱡᱽ ᱜᱮ ᱢᱤᱱᱟᱹᱧᱟ ᱟᱢᱜᱮ?
ᱤᱧ ᱦᱚᱸ ᱢᱚᱡᱽ ᱜᱮ ᱢᱤᱱᱟᱹᱧᱟ ᱟᱫᱚ ᱚᱲᱟᱜ ᱨᱤᱱ ᱦᱚᱲ ᱫᱚ?
ᱦᱮᱸ ᱚᱲᱟᱜ ᱨᱤᱱ ᱦᱚᱲ ᱦᱚᱸ ᱱᱟᱯᱟᱭ ᱜᱮ ᱢᱮᱱᱟᱜ ᱠᱚᱣᱟ ᱟᱯᱮ ᱜᱮ ᱟᱯᱮ ᱚᱲᱟᱜ ᱨᱤᱱ ᱦᱚᱲ ᱠᱚ ᱪᱮᱫ ᱞᱮᱠᱟ ᱢᱮᱱᱟᱜ ᱠᱚᱣᱟ?
ᱟᱞᱮ ᱚᱲᱟᱜ ᱨᱮᱱ ᱦᱚᱲ ᱦᱚᱸ ᱱᱟᱯᱟᱭ ᱜᱮ ᱢᱮᱱᱟᱜ ᱠᱚᱣᱟ ᱮᱠᱷᱚᱱ ᱫᱚ᱾
ᱟ
ᱟᱫᱚ ᱪᱮᱫ ᱠᱚᱯᱮ ᱪᱤᱠᱟᱹᱭᱮᱫᱟ?
ᱪᱮᱫ ᱜᱮ ᱵᱟᱝ ᱦᱚᱸᱜᱼᱚᱭ ᱠᱤᱫᱩᱵ ᱵᱟᱲᱟ ᱦᱩᱭ ᱟᱠᱟᱱᱟ ᱟᱫᱚ ᱱᱤᱛᱚᱜ ᱫᱚ ᱱᱟᱥᱮᱱᱟᱜ ᱨᱟᱪᱟ ᱠᱚᱨᱮ ᱯᱟᱨᱠᱚᱢ ᱨᱮᱞᱮ ᱫᱩᱲᱩᱵ ᱠᱟᱛᱮᱜ ᱠᱩᱫᱩᱢ ᱠᱟᱹᱦᱱᱤ ᱠᱚᱞᱮ ᱞᱟᱹᱭ ᱵᱟᱲᱟᱭᱮᱫᱟ᱾
ᱚ ᱟᱹᱰᱤ ᱢᱚᱡᱽ ᱟᱹᱰᱤ ᱢᱚᱡᱽ ᱱᱮᱛᱟᱨ ᱫᱤᱱ ᱢᱟ ᱜᱚᱨᱚᱢ ᱫᱤᱱ ᱫᱤᱱ ᱛᱚ ᱟᱫᱚ ᱪᱮᱫ ᱵᱚᱸᱜᱟ ᱫᱩᱲᱩᱵ ᱠᱟᱛᱮ ᱵ ᱫᱚ ᱟᱹᱰᱤ ᱢᱚᱸᱡᱽ ᱜᱮ ᱵᱩᱡᱷᱟᱹᱜᱼᱟ ᱟᱨᱦᱚᱸ ᱠᱩᱫᱩᱢ ᱚᱱᱟ ᱫᱚ ᱟᱨᱦᱚᱸ
ᱛᱮ ᱦᱚᱭ ᱫᱟᱭ ᱥᱮ ᱛᱟᱦᱚᱞᱮ ᱟᱨᱚ ᱪᱚᱨᱚᱠ ᱵᱩᱡᱷᱟᱹᱜ ᱠᱟᱱᱟ᱾
ᱦᱳᱭ ᱟᱨᱦᱚᱸ ᱠᱩᱫᱩᱢ ᱠᱚᱯᱮ ᱞᱟᱹᱭᱮᱫᱟ ᱟᱫᱚ ᱟᱹᱰᱤ ᱟᱹᱰᱤ ᱨᱟᱹᱥᱠᱟᱹ ᱜᱮ ᱵᱩᱡᱽ ᱮᱱᱟ ᱟᱫᱚ ᱟᱫᱚ ᱦᱚ ᱪᱷᱮ ᱱᱮᱛᱟᱨ ᱠᱩᱫᱩᱢ
ᱦᱮᱸ
ᱚᱱᱟ ᱠᱟᱛᱷᱟ ᱟᱸᱡᱚᱢ ᱠᱟᱛᱮᱜ
ᱦᱮᱸ ᱟᱫᱚ ᱟᱯᱮᱥᱮᱫ ᱫᱚ ᱪᱮᱫ ᱞᱮᱠᱟ ᱫᱟᱜᱽ ᱡᱟᱹᱲᱤ ᱠᱚᱫᱚ?
ᱦᱮᱸ ᱟᱞᱮᱥᱮᱫ ᱫᱟᱜᱽ ᱡᱟᱲᱤ ᱠᱮᱫᱟᱭ ᱟᱫᱚ ᱦᱮᱸ ᱢᱟᱱᱮ ᱱᱮᱛᱟᱨ ᱫᱚ ᱟᱫᱚ ᱵᱟᱭ ᱡᱟᱨᱤᱭᱮᱫᱟ ᱥᱮᱫᱟᱭ ᱦᱮᱸ ᱢᱟᱡᱮᱱ ᱥᱮᱫ ᱾
ᱚ ᱾
ᱟᱨ ᱟᱯᱮ, ᱟᱯᱮ ᱥᱮᱫ ᱫᱚ ᱛᱮᱦᱮᱧ ᱫᱟᱜ ᱡᱟᱨᱤ ᱞᱮᱫᱟᱭ ᱥᱮ ᱵᱟᱝ?
ᱦᱮᱸ ᱟᱞᱮᱥᱮᱫ ᱫᱟᱜ ᱡᱟᱹᱲᱤ ᱫᱚ ᱚᱱᱠᱟ ᱫᱚ ᱵᱟᱝ ᱦᱩᱭ ᱟᱠᱟᱱᱟ ᱛᱚ, ᱦᱚᱞᱟ ᱢᱟᱫᱷᱮᱨ ᱠᱷᱚᱱᱟᱜ ᱜᱮ ᱵᱟᱭ ᱫᱟᱜ ᱡᱟᱲᱤ ᱪᱮᱫᱟᱜ ᱥᱩᱫᱩ ᱳᱭ ᱥᱤᱛᱩᱝ ᱠᱟᱱᱟ ᱟᱹᱰᱤ ᱩᱫᱽᱜᱟᱹᱨ ᱠᱟᱱᱟ ᱾
ᱟᱫᱚ ᱱᱤᱛᱚᱜ ᱫᱚ ᱦᱤᱸᱥᱤᱫ ᱦᱤᱸᱥᱤᱫ ᱦᱚᱭᱮᱜ ᱛᱮ ᱠᱤᱫᱩᱵ ᱵᱟᱲᱟ ᱠᱟᱛᱮᱫ ᱡᱚᱛᱚ ᱦᱚᱲ ᱨᱟᱪᱟᱨᱮ ᱫᱩᱲᱩᱵ ᱟᱠᱟᱱᱟᱞᱮ ᱾ ᱠᱩᱫᱩᱢ ᱠᱟᱹᱦᱱᱤ ᱠᱚᱞᱮ ᱟᱸᱡᱚᱢ ᱵᱟᱲᱟᱭᱮᱫᱟ ᱜᱚᱲᱚᱢ ᱦᱟᱲᱟᱢ ᱵᱩᱰᱷᱤ ᱛᱟᱠᱚ ᱴᱷᱮᱡ ᱠᱷᱚᱱᱟᱜ ᱾
ᱚ ᱟᱹᱰᱤ ᱢᱚᱸᱡᱽ ᱟᱹᱰᱤ ᱢᱚᱸᱡᱽ ᱛᱟᱦᱚᱞᱮ ᱟᱯᱮ ᱥᱟᱶᱛᱟ ᱥᱟᱶᱛᱟ ᱟᱹᱰᱤᱯᱮ ᱞᱟᱦᱟ ᱤᱫᱤᱭᱮᱫᱟ ᱱᱚᱝᱠᱟ
ᱦᱮᱸ ᱥᱟᱶᱛᱟ ᱫᱚ ᱪᱟᱨᱪᱟᱣ ᱤᱫᱤ ᱜᱮ ᱦᱩᱭᱩᱜᱼᱟ ᱾ ᱦᱩᱸ ᱢᱮᱱᱫᱟᱹᱧ ᱟᱪᱪᱷᱟ ᱢᱮᱱᱫᱟᱹᱧ ᱡᱮ ᱟᱯᱮ ᱟᱯᱮ ᱥᱮᱱᱟᱜ ᱢᱟᱱᱮ ᱟᱯᱮ ᱦᱚᱸᱜᱼᱚᱭ ᱛᱚ ᱱᱤᱭᱟᱹ ᱵᱟᱨ ᱫᱚ ᱫᱟᱜ ᱡᱟᱹᱲᱤ ᱠᱷᱟᱹᱛᱤᱨ ᱛᱮ ᱮᱸᱻᱫ ᱟᱲᱟᱜ ᱥᱟᱠᱟᱢ ᱠᱚ ᱟᱹᱰᱤ ᱜᱮ ᱦᱩᱭᱩᱜᱼᱟ ᱟᱯᱮᱥᱱ ᱪᱮᱫ ᱟᱲᱟᱜ ᱥᱟᱠᱟᱢ ᱠᱚ ᱚᱢᱚᱱᱚᱜ ᱛᱟᱦᱮᱱᱟ ᱠᱟᱹᱴᱤᱡ ᱮᱢ ᱞᱟᱹᱭ ᱞᱮᱠᱷᱟᱱ ᱵᱷᱟᱜᱤ ᱠᱚᱜᱼᱟ ᱾
ᱚ ᱱᱮᱛᱟᱨ ᱫᱚ ᱟᱞᱮ ᱥᱮᱫ ᱫᱚ ᱚᱱᱠᱟ ᱟᱲᱟᱜ ᱥᱟᱠᱟᱢ ᱫᱚ ᱵᱷᱟᱜᱤ ᱦᱩᱭᱩᱜᱼᱟ ᱟᱞᱮᱭᱟᱜ ᱚᱱᱮ ᱢᱟᱴᱷ ᱢᱮᱱᱟᱜ-ᱟ ᱥᱮ ᱚᱱᱟ ᱢᱟᱴᱷ ᱨᱮ ᱟᱹᱰᱤ ᱨᱚᱠᱚᱢᱟᱜ ᱟᱹᱰᱤ ᱦᱳᱭᱳᱜ ᱜᱮᱭᱟ ᱟᱲᱟᱜ ᱥᱟᱠᱟᱢ ᱾ ᱡᱮᱞᱮᱠᱟ ᱚᱱᱮ ᱢᱩᱸᱡ ᱟᱲᱟᱜ, ᱠᱷᱟᱱᱛᱟ ᱟᱲᱟᱜ ᱟᱨᱦᱚᱸ ᱜᱟᱹᱫᱷᱟᱹᱨᱤ ᱟᱲᱟᱜ ᱚᱱᱟ ᱠᱚ ᱦᱩᱭᱩᱜ ᱜᱮᱭᱟ, ᱟᱨᱦᱚᱸ ᱡᱟᱦᱟᱸ ᱠᱚ ᱮᱢᱱᱤ ᱨᱚᱦᱚᱭ ᱮᱢᱱᱤ ᱠᱚᱸᱰᱷᱟ ᱟᱲᱟᱜ, ᱦᱚᱛᱚᱜ ᱟᱲᱟᱜ ᱾ ᱚᱱᱟ ᱠᱚ ᱦᱚᱳᱭ ᱥᱮ, ᱚᱱᱟ ᱠᱚᱦᱚᱸ ᱱᱮᱛᱟᱨ ᱫᱚ ᱫᱟᱜ ᱧᱟᱢ ᱠᱟᱛᱮ ᱟᱹᱰᱤ ᱜᱤ ᱞᱮᱜᱮᱡ ᱞᱮᱜᱮᱡ ᱦᱟᱨᱟ ᱟᱠᱟᱱᱟ ᱾
ᱦᱮᱸ ᱛᱚ ᱢᱚᱸᱡᱽ ᱜᱮ ᱟᱨ ᱤᱭᱟᱹ ᱥᱤᱵᱤᱞ ᱦᱚᱸ ᱟᱹᱰᱤ ᱥᱤᱵᱮᱞᱟ ᱾ ᱤᱭᱟᱹ ᱪᱮᱞᱟᱝ ᱨᱮ ᱦᱟᱥᱟ ᱪᱮᱞᱟᱝ ᱨᱮ ᱤᱥᱤᱱ ᱢᱮᱥᱮ ᱟᱹᱰᱤ ᱥᱤᱵᱤᱞᱟ ᱮᱠᱫᱚᱢ ᱾ ᱟᱞᱮ ᱥᱮᱫ ᱦᱚᱸ ᱚᱱᱟ ᱠᱚᱜᱮ ᱢᱮᱱᱟᱜ ᱜᱮᱭᱟ, ᱟᱞᱮ ᱥᱮᱫ ᱫᱚ ᱦᱳᱭ ᱾ ᱟᱞᱮ ᱥᱮᱫ ᱫᱚ ᱟᱞᱮ ᱥᱮᱫ ᱫᱚ ᱦᱩᱭᱩᱜ ᱠᱟᱱᱟ ᱢᱩᱡ ᱟᱲᱟᱜ ᱢᱮᱱ ᱛᱮᱫᱚ ᱵᱟᱹᱧ ᱵᱩᱡᱷᱟᱹᱣᱟ ᱛᱚᱵᱮ ᱟᱞᱮ ᱥᱮᱫ ᱫᱚ ᱦᱟᱱᱮ ᱪᱩᱸᱰᱩ ᱟᱲᱟᱜ ᱦᱩᱭᱩᱜ ᱛᱟᱦᱟᱱᱟ ᱪᱩᱸᱰᱩᱜ ᱮ ᱪᱩᱸᱰᱩ ᱟᱲᱟᱜ ᱾ ᱠᱷᱟᱱᱛᱟ ᱟᱲᱟᱜ, ᱜᱷᱤᱢᱟᱹ ᱟᱲᱟᱜ ᱡᱟᱦᱟᱸ ᱫᱚ ᱦᱟᱲᱦᱟᱛ ᱦᱟᱲᱦᱟᱛ ᱵᱩᱡᱷᱟᱹᱜᱼᱟ ᱜᱟᱹᱱᱫᱷᱟᱹᱨᱤ ᱟᱲᱟᱜ, ᱵᱷᱟᱛᱳᱭ ᱟᱲᱟᱜ ᱦᱚᱲ ᱦᱩᱲᱤᱭᱟᱹ ᱟᱲᱟᱜ, ᱟᱨ ᱦᱩᱭᱩᱜ ᱠᱟᱱᱟ ᱴᱷᱩᱭᱟᱹᱜ ᱟᱲᱟᱜ, ᱰᱟᱝᱨᱟ ᱠᱟᱴᱟ ᱟᱲᱟᱜ, ᱠᱩᱲᱵᱤ ᱟᱲᱟᱜ ᱟᱹᱰᱤᱜᱟᱱ ᱟᱲᱟᱜ ᱥᱟᱠᱟᱢ ᱢᱮᱱᱟᱜᱼᱟ ᱾ ᱡᱟᱦᱟᱸ ᱫᱚ ᱢᱟᱱᱮ ᱠᱷᱟᱴᱤ ᱮᱻ ᱢᱟᱱᱮ ᱵᱟᱝ ᱥᱟᱨ ᱟᱛᱮ ᱡᱟᱦᱟᱸ ᱫᱚ ᱯᱚᱴᱠᱚᱡ ᱠᱟᱛᱮᱜ ᱚᱢᱚᱱ ᱟᱠᱟᱱᱟ ᱚᱱᱟ ᱠᱚ ᱟᱲᱟᱜ ᱢᱟᱱᱮ ᱟᱰ ᱤ ᱞᱮᱜᱮᱡ ᱞᱮᱜᱮᱡ ᱮᱧ ᱦᱟᱨᱟᱣ ᱟᱠᱟᱱᱟ ᱥᱮ ᱡᱚᱢ ᱨᱮ ᱟᱹᱰᱤ ᱢᱚᱸᱡᱽ ᱵᱩᱡᱷᱟᱹᱜ ᱛᱟᱦᱮᱱᱟ ᱾ ᱟᱨ ᱦᱟᱥᱟ ᱪᱮᱞᱟᱝ ᱨᱮ ᱡᱩᱫᱤᱢ ᱤᱥᱤᱱ ᱞᱮᱠᱷᱟᱱ ᱟᱹᱰᱤ ᱢᱚᱸᱡᱽ ᱾
ᱥᱟᱹᱨᱤᱜᱮ ᱟᱹᱰᱤ ᱪᱚᱨᱚᱠ ᱜᱮ ᱴᱚᱠ ᱴᱚᱠ ᱵᱩᱡᱷᱟᱹᱜᱼᱟ ᱛᱚ ᱟᱹᱰᱤ ᱟᱹᱰᱤ ᱪᱮᱨᱦᱟ ᱾
ᱦᱮᱸ ᱠᱩᱭᱞᱟᱹ ᱟ ᱡᱟᱦᱟᱸ ᱫᱚ ᱟᱢᱯᱮ ᱠᱩᱭᱞᱟᱹ ᱯᱮ ᱞᱟᱹᱭᱟ ᱦᱚᱭᱛᱳ ᱟᱞᱮ ᱫᱚ ᱰᱟᱝᱨᱟ ᱠᱟᱴᱟ ᱞᱮ ᱞᱟᱹᱭᱟ ᱾ ᱰᱟᱝᱨᱟ ᱠᱟᱴᱟ ᱟᱲᱟᱜ ᱡᱚᱢ ᱛᱮᱫᱚ ᱟᱵᱚ ᱥᱚᱨᱤᱨ ᱨᱮ ᱵᱟ ᱟᱵᱚᱣᱟᱜ ᱦᱚᱲᱢᱚ ᱡᱮᱢᱚᱱ ᱵᱟᱝ ᱵᱟᱹᱲᱤᱡᱚᱜᱼᱟ ᱾ ᱟᱵᱚᱣᱟᱜ ᱦᱚᱲᱢᱚ ᱨᱮᱱᱟᱜ ᱡᱳᱨ ᱦᱚᱭ ᱢᱟᱭᱟᱝ ᱦᱚᱸ ᱥᱟᱨᱥᱟᱣᱟᱭ ᱾ ᱯᱩᱨᱟᱹ ᱞᱮ ᱢᱟᱭᱟᱝ ᱮᱠᱫᱚᱢ ᱟᱹᱰᱤ ᱵᱷᱟᱜᱮ ᱠᱟᱛᱮᱜ-ᱮ ᱵᱟᱹᱲᱛᱤ ᱤᱫᱤ ᱛᱟᱵᱚᱱᱟᱭ
ᱦᱳᱭ ᱦᱳᱭ ᱟᱞᱮ ᱥᱮᱱ ᱦᱚᱸ ᱢᱮᱱᱟᱜᱼᱟ ᱟᱞᱮᱭᱟᱜ ᱚᱱᱮ ᱚᱲᱟᱜ ᱥᱩᱨ ᱠᱮᱱᱮᱞ ᱢᱮᱱᱟᱜ ᱛᱟᱞᱮᱭᱟ ᱛᱚ ᱚᱱᱟ ᱠᱮᱱᱮᱞ ᱨᱮ ᱟᱭᱢᱟ ᱜᱟᱱᱜᱮ ᱦᱩᱭᱩᱜ ᱜᱮᱭᱟ ᱟᱫᱚ ᱚᱸᱰᱮᱜᱮ ᱦᱩᱭ ᱟᱠᱟᱱᱟ ᱟᱨᱦᱚᱸ ᱚᱱᱟ ᱥᱟᱞᱟᱜ ᱟᱨᱦᱚᱸ ᱚᱱᱮ ᱠᱩᱞᱢᱤ ᱟᱲᱟᱜ ᱠᱚ ᱦᱩᱭᱩᱜ ᱜᱮᱭᱟ ᱟᱹᱰᱤ ᱪᱚᱨᱚᱠ ᱵᱩᱡᱷᱟᱹᱜᱼᱟ ᱟᱨ ᱚᱱᱟ ᱠᱩᱞᱢᱤ ᱟᱲᱟᱜ ᱠᱚ ᱞᱮᱫᱷᱮᱨ ᱞᱮᱫᱷᱮᱨ ᱤᱥᱤᱱᱚᱜ ᱨᱮᱦᱚᱸ ᱟᱹᱰᱤ ᱪᱚᱨᱚᱠ ᱵᱩᱡᱷᱟᱹᱜᱼᱟ ᱡᱚᱢ ᱛᱮᱫᱚ ᱟᱹᱰᱤ ᱥᱤᱵᱤᱞ ᱜᱮ ᱟᱨ ᱚᱱᱮ ᱟᱨ ᱢᱩᱱᱜᱟᱹ ᱟᱲᱟᱜ ᱫᱚ ᱩᱸ ᱡᱟᱦᱟᱸ ᱜᱟᱺᱫᱷᱟᱹᱨᱤ ᱟᱲᱟᱜ ᱠᱚᱸ ᱚᱱᱟ ᱠᱚᱦᱚᱸ ᱵᱷᱟᱹᱜᱤ ᱜᱮ ᱵᱩᱡᱷᱟᱹᱜ ᱟ, ᱛᱟᱯᱚᱨ ᱟᱨᱦᱚᱸ
ᱛᱤᱱᱟᱹᱜ ᱢᱚᱡᱽ ᱥᱚᱣᱟ ᱥᱚᱸᱫᱷᱟᱲ ᱜᱮ
ᱟᱨᱦᱚᱸ ᱱᱮᱛᱟᱨ ᱫᱚ
ᱥᱮᱱ ᱦᱮᱸ ᱢᱟ ᱞᱟᱹᱭ ᱢᱮ
ᱟᱨᱦᱚᱸ ᱱᱮᱛᱟᱨ ᱫᱚ ᱚᱱᱮ ᱤᱭᱟᱹ ᱟᱲᱟᱜ ᱦᱩᱭᱩᱜᱼᱟ ᱪᱮᱫ ᱥᱩᱥᱩᱱᱤ ᱥᱟᱠ ᱡᱟᱦᱟᱸ ᱠᱚ ᱞᱟᱹᱭᱟ ᱫᱤᱠᱩ ᱛᱮᱫᱚ, ᱥᱟᱱᱛᱟᱲ ᱛᱮᱫᱚ ᱠᱚ ᱞᱟᱹᱭᱟ
ᱪᱟᱛᱚᱢ ᱟᱲᱟᱜ ᱡᱟᱦᱟᱸ ᱫᱚ ᱡᱟᱹᱯᱤᱫ ᱜᱮ ᱥᱟᱱᱟᱣᱟ ᱚᱱᱟ ᱡᱚᱢ ᱠᱟᱛᱮᱜ
ᱦᱳᱭ, ᱦᱳᱭ ᱦᱳᱭ ᱟᱹᱰᱤ ᱪᱚᱨᱚᱠ ᱵᱩᱡᱷᱟᱹᱜᱼᱟ ᱟᱹᱰᱤ ᱥᱤᱵᱤᱞᱟ ᱟᱹᱰᱤ ᱥᱤᱵᱤᱞ᱾
ᱦᱮᱸ ᱚᱱᱟ ᱫᱚ
ᱟᱨ ᱫᱟᱜ ᱡᱟᱹᱲᱤᱛᱮ ᱱᱮᱛᱟᱨ ᱫᱚ ᱫᱚᱢᱮᱜᱮ ᱦᱟᱹᱞᱤ ᱦᱟᱹᱨᱭᱟᱹᱲ ᱟᱠᱟᱱᱟ ᱫᱚᱢᱮ ᱜᱮ ᱞᱮᱜᱮᱡ ᱞᱮᱜᱮᱡ ᱦᱟᱨᱟᱣᱟᱠᱟᱱᱟ᱾
ᱟᱨ ᱫᱚᱢᱮ ᱡᱚᱢ ᱥᱟᱱᱟᱣᱟ ᱟᱹᱰᱤ ᱡᱟᱹᱯᱤᱫ ᱟᱹᱰᱤ ᱡᱟᱹᱯᱤᱫ ᱥᱟᱱᱟᱣᱟ᱾ ᱟᱹᱰᱤ ᱢᱚᱡᱽ ᱵᱩᱡᱷᱟᱹᱜᱼᱟ
ᱦᱳᱭ ᱟᱹᱰᱤ ᱢᱚᱸᱡᱽ ᱵᱩᱡᱷᱟᱹᱜᱼᱟ ᱛᱟᱦᱞᱮ ᱟᱫᱚ
ᱦᱮᱸ?
ᱛᱮᱦᱮᱧ ᱫᱚ ᱪᱮᱫ ᱯᱮ ᱩᱛᱩᱫᱟ ᱩᱛᱩ ᱫᱟᱠᱟ ᱞᱮᱫ ᱛᱮ
ᱟ, ᱛᱤᱦᱤᱧ ᱫᱚ ᱪᱤᱜ ᱠᱚᱞᱮ ᱫᱟᱠᱟ ᱩᱛᱩ ᱞᱮᱫᱟ?
ᱦᱳᱭ᱾
ᱛᱤᱦᱤᱧ ᱫᱚ ᱩᱛᱩ ᱫᱚ ᱦᱩᱭ ᱞᱮᱱᱟ ᱤᱭᱟᱹ ᱪᱮᱫ ᱠᱚ ᱞᱟᱹᱭᱟ ᱚᱱᱮ ᱟᱹᱞᱩ ᱦᱩᱭ ᱞᱮᱱᱟ ᱟᱨ ᱮᱸ ᱯᱚᱴᱚᱞ ᱩᱸᱻ ᱟᱞᱩ ᱯᱚᱴᱚᱞ ᱦᱩᱭ ᱞᱮᱱᱟ ᱟᱨ ᱵᱤᱞᱤ ᱦᱩᱭ ᱞᱮᱱᱟ ᱛᱤᱦᱤᱧ ᱫᱚ᱾ ᱟᱨ ᱚᱱᱟ ᱪᱟᱛᱚᱢ ᱟᱲᱟᱜ ᱵᱚᱞᱮ ᱵᱷᱟᱹᱡᱤᱣᱟᱠᱟᱫ ᱛᱟᱦᱮᱱᱟ ᱢᱚᱸᱡᱽ ᱜᱮ ᱥᱤᱵᱤᱞ ᱠᱟᱱ ᱛᱟᱦᱮᱱᱟ ᱚᱱᱟ ᱠᱚᱜᱮᱞᱮ ᱩᱛᱩ ᱟᱠᱟᱫ ᱛᱟᱦᱮᱱᱟ ᱛᱤᱦᱤᱧ ᱫᱚ᱾ ᱟᱯᱮ?
ᱚ᱾ ᱟᱞᱮ ᱦᱚᱸ ᱟᱞᱩ ᱟᱨ ᱢᱚᱴᱚᱨᱞᱮ ᱩᱛᱩᱣᱟᱠᱟᱱ ᱛᱟᱦᱮᱸᱞᱮᱱᱟ ᱟᱨ ᱵᱮᱞᱮ ᱞᱮ ᱵᱷᱟᱹᱡᱤᱭ ᱟᱠᱟᱫ ᱛᱟᱦᱮᱱᱟ᱾ ᱟᱨ ᱢᱩᱱᱜᱳ ᱟᱲᱟᱜ ᱞᱮ ᱟᱹᱜᱩ ᱞᱮᱫ ᱛᱟᱸᱦᱮᱱᱟ ᱢᱩᱱᱜᱳ ᱟᱲᱟ ᱞᱮ ᱵᱷᱟᱹᱡᱤ ᱠᱟᱫᱟ ᱨᱟᱹᱥᱩᱱ ᱦᱟᱛᱮᱜ᱾ ᱟᱹᱰᱤ ᱪᱷᱟᱸᱴ ᱥᱤᱵᱤᱞ ᱠᱟᱱᱟ᱾
ᱦᱮᱸᱛᱚ ᱨᱟᱹᱥᱩᱱ ᱟᱛᱮᱫ ᱫᱚ ᱟᱹᱰᱤ ᱢᱚᱸᱡᱽ ᱵᱩᱡᱷᱟᱹᱜ ᱟᱹᱰᱤ ᱪᱮᱦᱨᱟ᱾
ᱦᱳᱭ, ᱟᱹᱰᱤ ᱪᱮᱦᱨᱟ ᱥᱤᱵᱤᱞ ᱠᱟᱱᱟ ᱟᱫᱚ ᱟ ᱟᱹᱰᱤ ᱵᱷᱟᱜᱮ ᱴᱷᱤᱠ ᱡᱚᱢ ᱦᱩᱭ ᱮᱱᱟ᱾
ᱦᱮᱸ, ᱟᱫᱚ ᱡᱚᱛᱚ ᱦᱚᱲ ᱜᱮ ᱡᱚᱛᱚ ᱦᱚᱲ ᱜᱮᱯᱮ ᱠᱤᱫᱩᱵ ᱵᱟᱲᱟᱣᱟᱠᱟᱱᱟ ᱜᱚᱜᱚ ᱛᱟᱠᱚ?
ᱦᱳᱭ ᱦᱳᱭ, ᱡᱷᱚᱛᱚ ᱦᱚᱲ ᱜᱮ ᱠᱤᱫᱩᱵ ᱵᱟᱲᱟ ᱫᱚ ᱦᱳᱭ ᱠᱟᱱᱟ᱾ ᱟᱫᱚ ᱠᱤᱫᱩᱵ ᱵᱟᱲᱟ ᱠᱟᱛᱮ ᱟᱞᱮ ᱦᱚᱸᱞᱮ ᱫᱩᱲᱩᱵ ᱟᱠᱟᱱᱟ, ᱟᱫᱚ ᱫᱚᱢᱮ ᱩᱫᱽᱜᱟᱹᱨ ᱵᱩᱡᱷᱟᱹᱜ ᱠᱟᱱᱟ ᱛᱚ, ᱫᱟᱜ ᱡᱟᱹᱲᱤ ᱠᱟᱜ ᱨᱮᱦᱚᱸᱭ ᱫᱚᱢᱮ ᱩᱫᱽᱜᱟᱹᱨ ᱠᱟᱱᱟ᱾ ᱟᱫᱚ ᱚᱱᱟ ᱠᱟᱨᱚᱱ ᱛᱮ ᱟᱞᱮ ᱦᱚᱸ ᱵᱟᱦᱨᱮ ᱥᱮᱫ ᱞᱮ ᱫᱩᱲᱩᱵ ᱟᱠᱟᱱᱟ᱾ ᱦᱩᱸ᱾
ᱟᱸᱡᱚᱢ ᱠᱟᱛᱮ ᱟᱹᱰᱤ ᱱᱟᱯᱟᱭ ᱵᱩᱡᱷᱟᱹᱣᱱᱟ, ᱟᱢ ᱥᱟᱞᱟᱜ ᱨᱚᱲ ᱠᱟᱛᱮ ᱟᱹᱰᱤ ᱪᱮᱦᱨᱟᱧ ᱵᱩᱡᱷᱟᱹᱣ ᱠᱮᱫᱟ᱾ ᱟᱯᱮ ᱥᱮᱱᱟᱜ ᱴᱚᱴᱷᱟ ᱡᱚᱛᱚ ᱜᱮ ᱴᱚᱴᱷᱟᱠᱤᱭᱟᱹ ᱴᱚᱴᱷᱟᱠᱤᱭᱟᱹ ᱫᱚ ᱵᱷᱤᱱᱟᱹ ᱵᱷᱤᱱᱟᱹ ᱜᱮ ᱛᱟᱵᱚᱱᱟ ᱥᱮ ᱟᱲᱟᱜ ᱥᱟᱠᱟᱢ ᱨᱮᱱᱟᱜ ᱧᱩᱛᱩᱢ ᱠᱚᱦᱚᱸ ᱡᱚᱢ ᱠᱚᱨᱮᱱᱟᱜ ᱧᱩᱛᱩᱢ ᱠᱚᱦᱚᱸ, ᱡᱚᱛᱚ ᱠᱤᱪᱷᱩ ᱨᱮᱱᱟᱜ ᱜᱮ ᱾
ᱦᱳᱭ, ᱴᱚᱴᱷᱟᱠᱤᱭᱟ ᱟᱵᱚᱣᱟᱜ ᱥᱟᱱᱛᱟᱲᱟᱜ ᱫᱚ ᱟᱲᱟᱜ ᱥᱟᱠᱟᱢ ᱡᱚᱢ ᱫᱚ ᱵᱟᱝ ᱠᱚᱢ ᱜᱮᱛᱟᱵᱚᱱᱟ, ᱥᱟᱱᱟᱢ ᱦᱚᱲᱜᱮ ᱟᱲᱟᱜ ᱥᱟᱠᱟᱢ ᱫᱚᱵᱚ ᱠᱩᱥᱤᱭᱟᱜ ᱜᱮᱭᱟ ᱾
ᱟᱵᱚ ᱫᱚ ᱥᱟᱱᱛᱟᱲ ᱫᱚ ᱡᱚᱱᱢᱚ ᱵᱤᱫᱟᱹᱞ ᱠᱷᱚᱱᱜᱮ ᱟᱵᱚ ᱫᱚ ᱟᱲᱦᱟᱜ ᱥᱟᱠᱟᱢ ᱡᱚᱢ ᱛᱮᱜᱮ ᱟᱵᱚᱣᱟᱜ ᱢᱟᱭᱟᱝ ᱫᱚ ᱫᱟᱨᱢᱚᱴ ᱤᱫᱤᱣ ᱟᱠᱟᱫ ᱛᱟᱵᱚᱱᱟ ᱾ ᱢᱟᱱᱮ ᱫᱟᱲ ᱢᱟᱠᱟᱲ ᱥᱚᱨᱤᱨ ᱦᱚᱸ ᱯᱩᱨᱟᱹ ᱥᱚᱠᱛᱚ ᱥᱟᱺᱦᱤᱡ ᱡᱟᱦᱟᱸ ᱫᱚ ᱟᱵᱚ ᱥᱟᱱᱛᱟᱲ ᱡᱟᱹᱛ ᱫᱚ ᱮᱸ ᱢᱟᱭᱟᱝ ᱛᱮᱜᱮ ᱦᱚᱲᱢᱚ ᱛᱤ ᱡᱟᱸᱜᱟ ᱫᱚ ᱯᱩᱨᱟᱹ ᱦᱮᱸᱫᱮ ᱧᱮᱞᱚᱜ ᱛᱟᱵᱚᱱᱟ, ᱮᱛᱚ ᱢᱟᱭᱟᱝ ᱯᱚᱨᱤᱢᱟᱱ ᱵᱟᱹᱲᱛᱤ ᱜᱮᱛᱟᱵᱚᱱᱟ ᱥᱮ ᱩᱱᱟᱹᱜ ᱜᱮ ᱡᱳᱨ ᱛᱟᱵᱚᱱ ᱡᱟᱦᱟᱸ ᱫᱚ ᱮ ᱛᱟᱹᱨᱩᱯ ᱥᱮ ᱛᱟᱹᱨᱩᱵ, ᱦᱟᱹᱛᱤ ᱥᱮ ᱦᱟᱹᱛᱤ ᱦᱚᱸᱵᱚᱱ ᱛᱟᱣᱟ ᱫᱟᱲᱮᱭᱭᱟ ᱾ ᱢᱟᱱᱮ ᱱᱩᱱᱟᱹᱜ ᱴᱟ ᱟᱵᱚᱣᱟᱜ ᱫᱟᱲᱢᱟᱠᱟᱲ ᱤᱭᱟᱹ ᱢᱮᱱᱟᱜ ᱛᱟᱵᱚᱱᱟ, ᱟᱨᱠᱤ ᱡᱳᱨ ᱢᱮᱱᱟᱜ ᱛᱟᱵᱚᱱᱟ ᱟᱨ ᱮᱴᱟᱜ ᱪᱷᱟᱹᱛᱤᱠ ᱠᱚᱣᱟᱜ ᱢᱟᱱᱮ ᱫᱤᱠᱩ ᱪᱷᱟᱹᱛᱤᱠ ᱠᱚᱣᱟᱜ ᱠᱷᱚᱱ ᱫᱚ ᱟᱵᱚ ᱫᱚ ᱟᱹᱰᱤ ᱜᱮ ᱡᱳᱨ ᱡᱳᱨ ᱢᱮᱱᱟᱜ ᱛᱟᱵᱚᱱᱟ ᱾ ᱚᱱᱟ ᱜᱮᱛᱚ ᱟᱵᱚ ᱥᱟᱱᱛᱟᱲ ᱫᱚ ᱪᱟᱥᱵᱟᱥ ᱠᱟᱛᱮᱜ, ᱮᱸ ᱥᱮᱫᱟᱭ ᱠᱷᱚᱱᱟᱜ ᱪᱟᱥᱵᱟᱥ ᱠᱟᱛᱮ ᱠᱚ ᱱᱚᱜᱼᱚᱭ ᱤᱭᱟᱹ ᱠᱷᱟᱴᱟᱣ ᱟᱹᱜᱩ ᱠᱟᱛᱮᱜ ᱱᱤᱛᱚᱜ ᱠᱚ ᱱᱚᱝᱠᱟᱱ ᱚᱵᱚᱥᱛᱷᱟ ᱨᱮᱠᱚ ᱛᱤᱭᱟᱹᱜ ᱠᱟᱜ ᱦᱚᱛᱮ ᱛᱮ ᱚᱲᱟᱜ ᱫᱩᱣᱟᱹᱨ ᱵᱮᱱᱟᱣ ᱠᱟᱛᱮ ᱦᱚᱸᱜᱼᱚᱭ ᱠᱚ ᱵᱚᱥᱚᱵᱟᱥ ᱫᱟᱵᱚᱱ ᱾ ᱢᱟᱱᱮ ᱟᱵᱚ ᱫᱚ ᱥᱮᱫᱟᱭ ᱠᱷᱚᱱᱟᱜ ᱜᱮ ᱱᱚᱝᱠᱟ ᱫᱚ ᱦᱮᱡ ᱟᱹᱜᱩ ᱟᱠᱟᱱ ᱦᱚᱛᱮᱡ ᱛᱮ ᱱᱤᱛᱚᱜ ᱱᱤᱭᱟᱹ ᱚᱠᱛᱚ ᱨᱮ ᱱᱚᱝᱠᱟ ᱟᱵᱚ ᱥᱮ ᱵᱩᱱ ᱧᱮᱞ ᱧᱟᱢ ᱮᱫᱟ ᱢᱮᱫ ᱥᱟᱢᱟᱝ ᱨᱮ ᱾
ᱚᱱᱟ ᱛᱮᱜᱮ ᱛᱚ ᱟᱵᱚᱨᱮᱱ ᱥᱟᱱᱛᱟᱲ ᱫᱚ ᱯᱟᱹᱦᱤᱞ ᱠᱷᱚᱱᱟᱜ ᱜᱮ ᱵᱤᱨ ᱨᱮᱠᱚ ᱛᱟᱦᱮᱸ ᱠᱟᱱᱟ ᱾ ᱟᱨ ᱚᱱᱠᱟ ᱜᱮ ᱟᱲᱟᱜ ᱥᱟᱠᱟᱢ ᱡᱚᱢ ᱛᱮ ᱟᱨᱦᱚᱸ ᱯᱷᱚᱞ ᱯᱟᱠᱚᱲ ᱠᱚ ᱡᱚᱢ ᱛᱮ ᱵᱤᱨ ᱨᱮᱱᱟᱜ ᱫᱟᱨᱮ ᱵᱩᱨᱩᱨᱮ ᱚᱱᱟ ᱥᱮᱸᱫᱽᱨᱟ ᱠᱟᱛᱮᱜ ᱡᱤᱵᱽᱼᱡᱤᱭᱟᱹᱞᱤ ᱠᱚᱮ ᱥᱮᱸᱫᱽᱨᱟ ᱟᱠᱟᱜ ᱠᱚᱣᱟ ᱠᱚ ᱾ ᱵᱟᱝᱠᱷᱟᱱ ᱫᱚ ᱟᱵᱚ ᱱᱚᱝᱠᱟ ᱥᱟᱱᱛᱟᱲ ᱞᱮᱠᱟ ᱮᱴᱟᱜ ᱛᱤᱱᱟᱹᱜ ᱪᱷᱟᱛᱤᱠ ᱠᱚ ᱪᱟᱞᱟᱣ ᱟᱠᱟᱱᱟ ᱥᱮᱸᱫᱽᱨᱟ ᱟᱵᱚᱣᱟᱜ ᱥᱟᱱᱛᱟᱲᱟᱜ ᱾ ᱛᱤᱱᱟᱹᱜ ᱫᱟᱨᱮ ᱛᱟᱵᱚᱱ ᱚᱱᱠᱟ ᱫᱚ ᱚᱠᱚᱣᱟᱜ ᱦᱚᱸ ᱚᱱᱠᱟ ᱫᱟᱨᱮ ᱫᱚ ᱵᱟᱹᱱᱩᱜ ᱛᱟᱠᱚᱣᱟ ᱾ ᱦᱳᱭ ᱥᱮ, ᱟᱵᱚᱣᱟᱜ ᱥᱟᱱᱛᱟᱲ ᱚᱱᱠᱟ ᱫᱚ ᱚᱠᱚᱭ ᱦᱚᱸ ᱥᱮᱸᱫᱽᱨᱟ ᱵᱟᱠᱚ ᱪᱟᱞᱟᱣ ᱠᱟᱱᱟ, ᱚᱱᱠᱟ ᱫᱟᱨᱮ ᱦᱚᱸ ᱵᱟᱹᱱᱩᱜ ᱛᱟᱠᱚᱣᱟ ᱪᱮ ᱵᱟᱝ ᱾ ᱟᱨ ᱟᱵᱚᱣᱟᱜ ᱥᱟᱱᱛᱟᱲ ᱛᱤᱱᱟᱹᱜ ᱫᱟᱨᱮ ᱛᱟᱵᱚᱱ ᱟᱨ ᱡᱩᱢᱤᱫ ᱦᱚᱸ ᱚᱱᱠᱟ ᱜᱮ ᱡᱩᱢᱤᱫ ᱜᱮ ᱛᱟᱵᱚᱱᱟ ᱾ ᱟᱨᱚ ᱱᱮᱛᱟᱨ ᱢᱟ ᱚᱱᱟ ᱫᱚ ᱥᱮᱸᱫᱽᱨᱟ ᱫᱚ ᱠᱟᱹᱴᱤᱡ ᱠᱚᱢᱟ ᱟᱠᱟᱱ ᱛᱟᱵᱚᱱᱟ ᱢᱮᱱᱠᱷᱟᱱ ᱯᱟᱹᱦᱤᱞ ᱫᱚ ᱟᱵᱚᱜᱮ ᱥᱮᱸᱫᱽᱨᱟ ᱵᱚᱱ ᱪᱟᱞᱟᱣ ᱠᱟᱱᱟ ᱟᱨ ᱟᱵᱚ ᱞᱮᱠᱟ ᱢᱟᱱᱮ ᱢᱟᱱᱮ ᱚᱱᱠᱟ ᱥᱮᱸᱫᱽᱨᱟ ᱠᱟᱛᱮᱜ ᱵᱩᱱ ᱡᱤᱵᱚᱱ ᱡᱟᱯᱚᱱ ᱵᱚᱱ ᱠᱷᱟᱸᱰᱟᱣ ᱟᱠᱟᱟᱜ ᱛᱟᱵᱚᱱᱟ ᱟᱨ ᱩᱱᱟᱹᱜ ᱫᱟᱨᱢᱟᱠᱟᱲ ᱛᱚᱠᱷᱚᱱ ᱠᱷᱚᱱᱟᱜ ᱜᱮ ᱟᱵᱚᱨᱮᱱ ᱯᱟᱹᱦᱤᱞ ᱦᱟᱲᱟᱢ ᱠᱚ ᱥᱮᱸᱫᱽᱨᱟ ᱠᱟᱛᱮᱮᱫ ᱟᱨ ᱚᱱᱟ ᱠᱚ ᱢᱟᱱᱮ ᱯᱷᱚᱞ ᱯᱟᱠᱚᱲ ᱡᱚᱢ ᱠᱟᱛᱮᱜ ᱟᱨ ᱯᱤᱭᱳᱨ ᱡᱤᱱᱤᱥ ᱠᱚ ᱡᱚᱢ ᱠᱟᱛᱮᱜ ᱟᱹᱰᱤ ᱡᱩᱜᱽ ᱡᱩᱜᱽ ᱠᱚ ᱵᱟᱧᱪᱟᱣ ᱟᱠᱟᱱᱟ
ᱦᱮᱸ
ᱱᱮᱛᱟᱨ ᱢᱟᱛᱚ ᱦᱟᱜ ᱤᱱᱠᱟᱨ ᱟᱹᱰᱤ ᱤᱭᱟᱹ ᱠᱚ ᱡᱚᱢ ᱠᱟᱛᱮᱼᱼ ᱛᱮ ᱢᱟᱱᱮ ᱱᱮᱛᱟᱨ ᱨᱮᱱᱟᱜ ᱡᱟᱦᱟᱸ ᱯᱷᱚᱞ ᱯᱟᱠᱚᱲ ᱵᱟ ᱱᱮᱛᱟᱨ ᱨᱮᱱᱟᱜ ᱥᱟᱠᱥᱚᱵᱡᱤ ᱠᱚ ᱡᱚᱢ ᱠᱟᱛᱮᱮᱫ ᱱᱚᱣᱟ ᱠᱚᱫᱚ ᱡᱚᱛᱚ ᱜ ᱥᱟᱨ ᱠᱚ ᱚ ᱢᱮᱱᱟᱜᱼᱟ ᱚᱱᱟ ᱠᱚ ᱡᱚᱢ ᱠᱟᱛᱮᱮᱫ ᱛᱤᱱ ᱫᱤᱱ ᱵᱚᱱ ᱵᱟᱧᱪᱟᱜ ᱠᱟᱱᱟ ᱟᱵᱚ ᱢᱟᱹᱱᱢᱤ ᱟᱨ ᱩᱱᱠᱩ ᱟᱵᱚᱨ ᱨᱮᱱ ᱯᱟᱹᱦᱤᱞ ᱟᱵᱚ ᱨᱮᱱ ᱟᱫᱤᱢ ᱦᱟᱯᱨᱟᱢ ᱠᱚᱠᱚ ᱛᱟᱦᱮᱸ ᱠᱟᱱ ᱛᱟᱵᱚᱱᱟ ᱩᱱᱠᱩ ᱚᱱᱟ ᱠᱚ ᱡᱚᱢ ᱠᱟᱛᱮᱮᱫ ᱛᱤᱱᱟᱹᱜ ᱫᱤᱱ ᱠᱚ ᱵᱟᱧᱪᱟᱣ ᱠᱟᱱᱟ ᱛᱤᱱᱟᱹᱜ ᱫᱟᱨᱢᱟᱠᱚᱲ ᱠᱚ ᱛᱟᱦᱮᱸ ᱠᱟᱱᱟ ᱟᱨ ᱦᱟᱲᱟᱢ ᱵᱩᱲᱦᱤ ᱛᱤᱱᱟᱹᱜ ᱠᱚ ᱠᱟᱹᱢᱤᱭᱤᱫᱟᱨ ᱠᱟᱫᱟ ᱛᱤᱱᱟᱹᱜ ᱠᱚ ᱥ
ᱟᱵᱚ ᱫᱚ ᱦᱳᱭ ᱦᱳᱭ ᱟᱵᱚ ᱫᱚ ᱱᱤᱛᱚᱜ ᱫᱚ ᱥᱟᱨ ᱨᱮᱱ ᱡᱚᱢ ᱦᱚᱲ ᱠᱷᱟᱹᱛᱤᱨ ᱛᱮ ᱱᱤᱛᱚᱜ ᱫᱚ ᱟᱵᱚ ᱫᱚ ᱡᱟᱦᱟᱸ ᱫᱚ ᱫᱟᱲᱮ ᱵᱟᱵᱚᱱ ᱵᱩᱡᱷᱟᱹᱣᱟ᱾ ᱡᱳᱨ ᱵᱟᱵᱚᱱ ᱵᱩᱡᱷᱟᱹᱣᱟ᱾ ᱡᱟᱦᱟᱸ ᱡᱤᱱᱤᱥ ᱵᱟᱵᱚᱱ ᱠᱟᱹᱢᱤ ᱫᱟᱲᱮᱭᱟᱜ ᱠᱟᱱᱟ᱾ ᱟᱨ ᱞᱟᱦᱟᱛᱮᱱ ᱦᱟᱲᱟᱢ ᱵᱤᱫᱟᱹᱞ ᱨᱮᱫᱚ ᱡᱟᱦᱟᱸᱭ ᱦᱟᱲᱟᱢ ᱵᱩᱲᱦᱤ ᱠᱚᱠᱚ ᱛᱟᱦᱮᱸ ᱠᱟᱱᱟ ᱩᱱᱠᱩ ᱫᱚ ᱢᱟᱱᱮ ᱠᱷᱟᱹᱴᱤ ᱨᱮᱱᱟᱜ ᱡᱚᱢᱮᱫ ᱛᱟᱦᱮᱱᱟ ᱠᱚ ᱜᱩᱨᱤᱡ ᱨᱮᱱᱟᱜᱼᱟ ᱡᱟᱦᱟᱸ ᱟᱨ ᱜᱩᱨᱤᱡ ᱛᱮ ᱡᱟᱦᱟᱱᱟᱜ ᱥᱟᱨ ᱯᱚᱨᱚᱭᱳᱜᱽ ᱠᱟᱛᱮᱮᱫ ᱠᱚ ᱢᱟᱱᱮ ᱠᱚ ᱡᱚᱢᱮᱫ ᱛᱟᱦᱮᱱᱟ ᱚᱱᱟ ᱦᱚᱛᱮᱫ ᱛᱮ ᱩᱱᱠᱩ ᱫᱚ ᱠᱷᱟᱹᱴᱤ ᱩᱱᱠᱩᱣᱟᱜ ᱥᱚᱨᱤᱨ ᱨᱮᱫᱚ ᱫᱷᱟᱲᱢᱟᱠᱟᱲ ᱤᱭᱟᱹ ᱛᱟᱦᱮᱸᱠᱟᱱ ᱡᱳᱨ ᱛᱟᱦᱮ ᱠᱟᱱ ᱛᱟᱠᱚ ᱦᱚᱛᱮᱫ ᱛᱮ ᱛᱤᱱᱟᱹᱜ ᱠᱟᱹᱢᱤ ᱠᱟᱹᱥᱱᱤ ᱠᱟᱛᱮ ᱠᱚ ᱦᱮᱡ ᱟᱹᱜᱩ ᱟᱠᱟᱱᱟ ᱟᱨ ᱟᱵᱚ ᱫᱚ ᱱᱤᱛᱚᱜ ᱫᱚ ᱥᱟᱨ ᱨᱮᱵᱚᱱ ᱥᱟᱨ ᱨᱮᱱᱟᱜ ᱡᱤᱱᱤᱥ ᱠᱚᱵᱚᱱ ᱡᱚᱢᱮᱫ ᱦᱚᱛᱮᱡ ᱛᱮ ᱟᱵᱚ ᱫᱚ ᱵᱮᱥᱤ ᱫᱤᱱ ᱵᱟᱝ ᱛᱟᱦᱮᱸ ᱠᱟᱛᱮᱜ ᱜᱮ ᱟᱫᱚ ᱵᱚᱱ ᱠᱚᱢ ᱩᱢᱮᱨ ᱠᱚᱨᱮ ᱜᱮᱵᱚᱱ ᱱᱚᱝᱠᱟ ᱵᱚᱱ ᱜᱚᱡ ᱵᱟᱹᱲᱤᱡᱚᱜ ᱠᱟᱱᱟ ᱵᱚᱸᱜᱟ ᱛᱟᱞᱟᱜ ᱠᱟᱱᱟ ᱵᱚᱱ᱾
ᱦᱳᱭ ᱚᱱᱟ ᱠᱷᱟᱹᱛᱤᱨ ᱛᱮᱜᱮ ᱱᱤᱛᱚᱜ ᱥᱟᱱᱛᱟᱲᱟᱜ ᱫᱚ ᱟᱹᱰᱤ ᱥᱟᱱᱛᱟᱲᱤ ᱦᱳᱭ ᱢᱟᱥ ᱦᱩᱭᱱᱟ
ᱦᱮᱸ ᱢᱟ ᱡᱚᱦᱟᱨ ᱛᱟᱦᱚᱞᱮ ᱚᱠᱛᱚ ᱦᱚᱸ ᱦᱩᱭᱱᱟ᱾ ᱦᱳᱭ ᱤᱧ ᱦᱚᱸ ᱢᱚᱸᱡᱽ ᱜᱮᱭᱟ
ᱦᱮᱸ ᱟᱫᱚ ᱧᱟᱯᱟᱢ ᱦᱩᱭᱩᱜ ᱪᱚ ᱪᱚᱝ ᱟᱢ ᱥᱟᱞᱟᱜ ᱢᱮ
ᱦᱮᱸ ᱦᱮᱸ ᱦᱮᱸᱢᱟ ᱡᱚᱦᱟᱨ ᱜᱮ᱾
ᱦᱮᱸ ᱢᱟ ᱡᱚᱦᱟᱨ ᱜᱮ ᱢᱟ ᱥᱟᱨ ᱞᱟᱹᱭᱤᱧᱟ ᱟᱨ ᱱᱟᱯᱟᱭ ᱱᱟᱯᱟᱭ ᱠᱟᱛᱷᱟ ᱠᱚᱢ ᱟᱸᱡᱚᱢ ᱥᱚᱫᱚᱨᱟᱫᱤᱧᱟ ᱟᱨ ᱨᱟᱹᱥᱠ ᱜᱮᱤᱧ ᱵᱩᱡᱷᱟᱹᱣᱮᱫᱟ᱾
ᱦᱮᱸ ᱢᱟ ᱡᱚᱦᱟᱨ